ᱩ ᱦᱮᱞᱳ ᱦᱮᱸ ᱡᱚᱦᱟᱨ ᱜᱮ ᱦᱩᱸ ᱪᱮᱫ ᱠᱚ ᱪᱤᱠᱟᱹ ᱵᱟᱲᱟᱭ ᱠᱟᱱᱟ ᱳᱭ
ᱜᱚᱭ ᱛᱟᱨᱮ ᱵᱩᱴᱟᱹ ᱠᱚ ᱥᱮᱫ ᱜᱮ ᱫᱩᱲᱩᱵ ᱵᱟᱲᱟ ᱦᱩᱭ ᱛᱟᱨ ᱚᱱᱟ
ᱪᱮᱫᱠᱟᱭ ᱥᱤᱛᱩᱝ ᱟᱠᱟᱫᱟ ᱚᱱᱛᱮ ᱫᱚ
ᱥᱮ ᱛᱚᱝ ᱵᱩᱡᱷᱟᱹᱜ ᱠᱟᱱᱟ ᱩᱱᱟᱹᱜᱴᱟ ᱦᱚᱸ ᱵᱟᱝ ᱛᱟᱦᱮᱱ ᱛᱮᱥᱤᱧ ᱞᱟᱦᱟ ᱠᱷᱚᱱᱟᱜ ᱢᱟᱦᱫᱮᱨ ᱦᱤᱞᱳᱜ ᱱᱟᱥᱮ ᱫᱟᱜ ᱵᱟᱲᱟ ᱠᱮᱫᱼᱟ ᱛᱚ ᱮᱠᱴᱟ ᱠᱷᱩᱱᱴᱟᱹᱟᱹᱲ ᱧᱚᱜ ᱵᱩᱡᱷᱟᱹᱜ ᱠᱟᱱᱟ
ᱪᱮᱫ ᱠᱚᱵᱮᱱ ᱪᱤᱠᱟᱹ ᱵᱟᱲᱟᱜᱼᱟ
ᱦᱮ ᱪᱮᱫ ᱦᱚᱸ ᱚᱱᱠᱟᱫᱚ ᱵᱟᱝ ᱦᱟᱜᱸ ᱱ ᱦᱚᱲ ᱦᱚᱸ ᱱᱚᱝᱠᱟ ᱜᱮ ᱫᱨᱩᱵ ᱵᱟᱲᱟ ᱦᱳᱭ ᱠᱟᱱᱟ ᱯᱤᱰᱟᱹ ᱦᱭ ᱞᱟᱝ ᱨᱮ ᱫᱟᱨᱮ ᱵᱩᱴᱟᱹ ᱠᱚᱨᱮ ᱫᱨᱩᱵ ᱵᱟᱲᱟ ᱦᱩᱭ ᱠᱟᱱᱟ
ᱦᱸ ᱡᱟ ᱞᱚᱞᱚ ᱜᱩᱡᱩᱜᱚᱜ ᱠᱟᱱᱟ ᱪᱮ
ᱦᱮᱸ ᱦᱮᱸ ᱮᱠᱫᱚᱢ ᱮᱠᱫᱚᱢ
ᱦ ᱛᱮ ᱥᱮᱛᱟᱜ ᱡᱚᱢᱟᱜ ᱫᱚ ᱡᱚᱢ ᱵᱟᱲᱟ ᱦᱩᱭᱱᱟ ᱥᱮ ᱵᱟᱝ
ᱦᱮᱸ ᱥᱮᱛᱟ ᱨᱮᱱᱟᱜ ᱡᱚᱢᱟᱜ ᱫᱚ ᱡᱚᱢ ᱵᱟᱲᱟ ᱦᱩᱭ ᱠᱟᱱ ᱜᱮᱭᱟ
ᱦᱮᱸ
ᱥᱮ ᱛᱟᱜ ᱵᱮᱲᱟ ᱠᱚ ᱡᱚᱢ ᱵᱟᱲᱟ ᱠᱟᱛᱮᱮᱫ ᱦᱟᱸᱜ ᱦ ᱡᱤᱨᱟᱹᱣ ᱦᱩᱭ ᱟᱠᱟᱱᱟ ᱟᱨᱠᱤ ᱰᱟᱝᱨᱤ ᱢᱮᱨᱚᱢ ᱠᱚ ᱜᱯᱤᱭᱟ ᱟᱠᱚᱩᱭ ᱛᱚ ᱩᱱᱠᱩ ᱜᱮ ᱠᱟᱹᱡ ᱧᱮᱞ ᱵᱟᱲᱟᱠᱚ ᱦᱩᱭᱩᱜ ᱠᱟᱱᱟ ᱟᱨᱚᱸᱼᱚᱭ ᱫᱟᱨᱮ ᱵᱩᱴᱟᱹ ᱨᱮᱜᱮ ᱫᱩᱲᱩᱵ ᱵᱟᱲᱟ ᱦᱩᱭ ᱟᱠᱟᱱᱟ ᱦ
ᱦᱩᱸ
ᱦᱮᱸ ᱛᱟᱦᱚᱞᱮ ᱵᱟᱹᱭ ᱟᱢ ᱫᱚ ᱪᱮᱫ ᱠᱚᱢ ᱪᱤᱠᱟᱹ ᱵᱟᱲᱟᱭᱟ
ᱚᱲᱟᱜ ᱠᱚᱥᱮᱫ ᱨᱮᱜᱮ ᱠᱟᱹᱢᱤ ᱵᱟᱲᱟᱟᱭ ᱦᱩᱭᱩᱜ ᱠᱟᱱ ᱡᱟᱦᱟᱸ ᱛᱤᱥ ᱠᱚᱛᱮ ᱠᱟᱹᱢᱤ ᱠᱚ ᱡᱟᱢ ᱵᱟᱲᱟᱜᱼᱟ ᱚᱱᱟ ᱠᱚᱛᱮᱜᱮ ᱪᱟᱞᱟᱣ ᱵᱟᱲᱟᱜ ᱦᱩᱭᱩᱜᱼᱟ
ᱟᱪᱪᱷᱟ ᱟᱪᱪᱷᱟ
ᱦᱩᱸ
ᱦᱩᱸ
ᱚᱱᱠᱟ ᱠᱟᱹᱢᱤ ᱠᱚᱫᱚ ᱵᱟᱝ ᱪᱟᱞᱟᱜ ᱠᱟᱱᱟ ᱥᱮ
ᱦᱩᱸ ᱵᱟᱝ ᱵᱟᱝ ᱚᱲᱟᱜ ᱨᱮ ᱟᱹᱰᱤ ᱥᱟᱸᱜᱮ ᱰᱟᱝᱨᱤ ᱢᱮᱨᱚᱢ ᱢᱮᱱᱟᱜ ᱠᱚᱣᱟ ᱢᱤᱫᱦᱚᱲ ᱩᱱᱠᱩ ᱰᱟᱝᱨᱤ ᱢᱮᱨᱚᱢ ᱯᱤᱪᱷᱚᱱ ᱛᱮ ᱢᱤᱫ ᱦᱚᱲ ᱫᱚ ᱥᱚᱢᱚᱭ ᱮᱢ ᱦᱩᱭᱩᱜ ᱜᱮᱭᱟ ᱚᱱᱟᱛᱮ ᱰᱟᱝᱨᱤ ᱢᱮᱨᱚᱢ ᱜ ᱨᱮᱱᱟᱜ ᱫᱚ ᱦᱟᱸᱜ ᱤᱧ ᱠᱟᱹᱢᱤ ᱱᱚᱣᱟ ᱜᱮ ᱦᱮ ᱵᱟᱫ ᱵᱟᱠᱤ ᱡᱟᱦᱟᱸ ᱚᱲᱟᱜ ᱦᱚᱲ ᱠᱚᱫᱚ ᱠᱟᱹᱢᱤ ᱵᱟᱹᱱᱤᱡ ᱠᱚ ᱪᱟᱞᱟᱜ ᱜᱮᱭᱟ ᱠᱚ ᱰᱟᱝᱨᱤ ᱢᱮᱨᱚᱢ ᱠᱚᱜᱮ ᱧᱮᱞ ᱠᱟᱛᱮᱫ
ᱟᱹᱰᱤ ᱥᱟᱸᱜᱮ ᱰᱟᱝᱨᱟ ᱠᱚ ᱵᱤᱱ ᱟᱹᱥᱩᱞ ᱠᱚ ᱟᱢ
ᱰᱟᱝᱨᱟ ᱢᱮᱱᱟᱜ ᱠᱚᱣᱟ ᱛᱟᱯᱚᱨᱮ ᱢᱮᱨᱚᱢ ᱦᱚᱸ ᱢᱮᱱᱟᱜ ᱠᱚᱣᱟ ᱵᱷᱤᱲᱤ ᱠᱚ ᱢᱮᱱᱟᱜ ᱠᱚᱣᱟ
ᱥᱟᱱᱟᱢ ᱞᱮᱠᱟᱱ ᱠᱚ ᱫᱚᱦᱚ ᱟᱠᱟᱫ ᱠᱚᱣᱟ ᱵᱟᱝ
ᱦᱮᱸ
ᱱᱚᱣᱟ ᱫᱚ ᱰᱟᱝᱨᱟ ᱢᱮᱨᱚᱢ ᱠᱚᱦᱚᱸ ᱟᱹᱛᱩ ᱫᱤᱥᱚᱢ ᱠᱚᱨᱮ ᱠᱚ ᱵᱟᱝᱠᱚ ᱧᱮᱞᱚᱜ ᱠᱟᱱᱟ ᱛᱚ ᱰᱟᱝᱨᱟ ᱢᱮᱨᱚᱢ ᱟᱹᱥᱩᱞ ᱠᱚ ᱡᱟᱜᱮ ᱟᱵᱤᱱ ᱵᱚᱱ ᱫᱚᱦᱚ ᱟᱠᱟᱟᱜ ᱠᱚᱣᱟ
ᱦᱮᱸ ᱟᱞᱮ ᱟᱛᱳ ᱨᱮᱦᱚ ᱚᱱᱠᱟ ᱫᱚ ᱚᱠᱚᱭ ᱚᱲᱟᱜ ᱨᱮᱦᱚᱸ ᱵᱟᱹᱱᱩᱜ ᱠᱚᱣᱟ ᱞᱟᱹᱭ ᱞᱮᱱᱠᱷᱟᱱ ᱟᱞᱮ ᱚᱲᱟᱜ ᱨᱮᱜᱮ ᱡᱟᱭᱦᱳᱠ ᱥᱟᱸᱜᱮ ᱜᱮ ᱠᱟᱹᱡ ᱢᱮᱱᱟᱜ ᱠᱚᱣᱟ ᱟᱨᱠᱤ
ᱦᱮ
ᱥᱚᱦᱨᱟᱭ ᱨᱮᱫᱚ ᱛᱟᱦᱚᱞᱮ ᱛᱤᱱᱟᱹᱜ ᱜᱟᱱ ᱰᱟᱝᱨᱟ ᱫᱚᱭ ᱛᱚᱞ ᱵᱟᱲᱟ ᱠᱚᱜᱮᱭᱟ ᱟᱨᱠᱤ
ᱦᱮᱸ ᱟᱹᱞᱤᱧ ᱫᱚ ᱞᱟᱹᱭ ᱞᱮᱱᱠᱷᱟᱱ ᱥᱚᱦᱨᱟᱭ ᱨᱮᱫᱚ ᱯᱮᱭᱟ ᱛᱷᱮ ᱯᱚᱱᱤᱭᱟ ᱰᱟᱝᱨᱟ ᱫᱚ ᱛᱚᱞ ᱠᱚᱜᱮ ᱟᱞᱤᱧ ᱯᱨᱚᱛᱮᱠ ᱵᱚᱪᱷᱳᱨ ᱯᱨᱚᱛᱮᱠ ᱵᱚᱪᱷᱚᱨ ᱜᱮ ᱯᱮᱭᱟ ᱛᱷᱮᱠᱮ ᱯᱳᱱᱭᱟ ᱞᱤᱧ ᱛᱚᱞ ᱠᱚᱜᱮᱭᱟ
ᱡᱟᱦᱟ ᱚᱛᱳ ᱚᱲᱟᱜ ᱨᱮᱢᱟᱢ ᱟᱸᱡᱚᱢ ᱠᱮᱫ ᱞᱟᱹᱭ ᱠᱮᱫ ᱛᱟᱞᱤᱧ ᱡᱟᱦᱟᱸ ᱰᱟᱝ ᱵᱟᱹᱱᱩᱜ ᱠᱚ ᱠᱚᱱᱟᱜ ᱠᱟᱱ ᱜᱮᱭᱟ ᱟᱫᱚ ᱡᱟᱦᱟ ᱦᱚᱛᱚ ᱥᱚᱦᱨᱟᱭ ᱢᱟᱱᱮ ᱦᱟᱹᱛᱤ ᱞᱮᱠᱟᱱ ᱯᱚᱨᱚᱵᱽ ᱱᱚᱣᱟ ᱫᱚ ᱵᱷᱟᱹᱜᱤᱛᱮ ᱯᱟᱨᱚᱢ ᱦᱩᱭᱩᱜᱼᱟ ᱟᱫᱚ ᱚᱱᱟᱠᱚ ᱠᱷᱟᱹᱞᱤ ᱜᱮ ᱡᱟᱣ ᱢᱤᱫ ᱮᱠᱞᱟ ᱛᱮ ᱨᱮᱦᱚᱸ ᱯᱮᱭᱟ ᱯᱩᱱᱭᱟ ᱞᱤᱧ ᱛᱚᱞ ᱵᱟᱲᱟ ᱠᱚᱣᱟ ᱦᱩᱸ ᱟᱯᱮ ᱚᱱᱛᱮ ᱫᱚ ᱥᱚᱦᱨᱟᱭ ᱠᱚ ᱚᱠᱟᱞᱮᱠᱟ
ᱥᱚᱦᱨᱟᱭ ᱫᱚ ᱩᱱᱟᱹᱜ ᱚᱠᱴᱟ ᱫᱚ ᱟᱹᱛᱩ ᱨᱮᱦᱚᱸ ᱚᱱᱠᱟ ᱫᱚ ᱰᱟᱝᱨᱟ ᱵᱟᱹᱱᱩᱜ ᱠᱚᱣᱟ ᱪᱮᱫ ᱢᱤᱫᱵᱟᱨ ᱜᱮ ᱢᱮᱱᱟᱜ ᱠᱚᱣᱟ ᱩᱱᱠᱩᱜᱮ ᱛᱚᱞ ᱵᱟᱲᱟ ᱠᱚᱣᱟ ᱠᱚ
ᱟᱪᱪᱷᱟ ᱟᱪᱪᱷᱟ
ᱯᱩᱱᱭᱟᱹ ᱛᱮᱜᱮ ᱢᱚᱬᱮ ᱜᱚᱴᱟᱝ ᱰᱟᱝᱨᱟ ᱠᱚ ᱛᱚᱞᱚᱜ ᱟᱠᱚ ᱛᱚ ᱯᱨᱚᱛᱮᱠ ᱵᱚᱪᱷᱚᱨ ᱥᱮᱨᱢᱟ ᱧᱮᱞᱚᱜᱼᱟ ᱚᱱᱟ ᱞᱟᱦᱟ ᱫᱚᱢᱮ ᱛᱮᱫ ᱜᱮ ᱵᱚᱫᱚᱞᱚᱜ ᱛᱟᱦᱮᱱᱟ ᱜᱤᱫᱽᱨᱟᱹ ᱛᱟᱦᱮᱸ ᱠᱟᱱ ᱨᱮᱫᱚ ᱫᱚᱢᱮ ᱱᱮᱛᱟᱨ ᱫᱚ ᱠᱚᱢ ᱪᱟᱵᱟᱭᱮᱱᱟ ᱰᱟᱝᱨᱟ ᱦᱚᱸ
ᱚ ᱟᱪᱪᱷᱟ ᱟᱪᱪᱷᱟ ᱛᱟᱦᱞᱮ ᱥᱮ ᱥᱚᱦᱨᱟᱭ ᱠᱚᱫᱚ ᱚᱱᱠᱟᱭ ᱢᱟᱱᱮ ᱱᱚᱟ ᱡᱟᱦᱟ ᱠᱷᱩᱱᱴᱟᱹᱣ ᱢᱟᱦᱟ ᱫᱚ ᱠᱟᱹᱡ ᱱᱩᱥᱟᱹᱱ ᱜᱮ ᱯᱟᱨᱚᱢᱚᱜᱼᱟ ᱵᱟᱝ
ᱱᱤᱥᱩᱱ ᱱᱤᱥᱩᱱ ᱡᱟᱦᱟ ᱜᱮ ᱚᱱᱟ ᱫᱚ ᱟᱠᱷᱲᱟ ᱨᱮᱜᱮ ᱡᱟᱦᱟᱸ ᱨᱟᱹᱥᱠᱟᱹ ᱡᱚᱢᱚᱜᱼᱟ ᱚᱱᱟ ᱠᱷᱩᱱᱴᱟᱹᱣ ᱟᱠᱷᱲᱟ ᱫᱚ ᱱᱤᱥᱩᱱ ᱜᱮ
ᱥᱟᱜᱮ ᱚᱹᱛᱳ ᱦᱚᱲ ᱫᱚᱠᱚ ᱥᱟᱜᱮ ᱫᱚᱠᱚ ᱥᱟᱜᱮ ᱜᱮ
ᱦᱩ ᱦᱩ ᱫᱚ ᱠᱷᱩᱱᱴᱟᱹᱣ ᱫᱚ ᱢᱟᱱᱮ ᱚᱠᱟ ᱨᱮᱯᱮ ᱠᱷᱩᱱᱹᱴᱟᱶ ᱠᱚᱶᱟ ᱚᱱᱠᱟ ᱟᱹᱛᱳ ᱢᱩᱪᱟᱹᱫ ᱠᱚᱨᱮ ᱥᱮ ᱠᱩᱞᱦᱤ ᱠᱚᱨᱮ ᱛᱮᱜᱮ
ᱚᱱᱟᱠᱟ ᱫᱚ ᱠᱩᱞᱦᱤ ᱨᱮᱫᱚ ᱡᱟᱭᱹᱜᱟ ᱦᱚᱸ ᱵᱟᱱᱹᱩᱜ ᱠᱟᱱᱟ ᱪᱮ ᱰᱷᱟᱹᱞᱟᱹᱭ ᱟᱠᱟᱜ ᱟᱠᱚ ᱱᱮᱛᱟᱨ ᱫᱚ ᱠᱷᱩᱱᱴᱟᱹᱣ ᱥᱚᱢᱚᱭ ᱢᱟᱫᱚ ᱜᱩᱲᱹᱫᱷᱟᱶ ᱦᱩᱭᱩᱜᱼᱟ ᱪᱮ ᱚᱱᱟ ᱰᱷᱟᱹᱞᱟᱹᱭ ᱨᱮᱫᱚ ᱚᱠᱟ ᱞᱮᱠᱟᱢ ᱚᱱᱟ ᱠᱷᱟᱹᱛᱤᱨ ᱟᱫᱚ ᱠᱩᱞᱦᱤ ᱢᱩᱪᱟᱹᱫ ᱥᱮᱫ ᱨᱮ ᱢᱤᱫᱴᱮᱱ ᱜᱚᱰᱟ ᱞᱮᱠᱟ ᱢᱮᱱᱟᱜ - ᱟ ᱚᱱᱟ ᱜᱚᱰᱟ ᱨᱮᱜᱮ
ᱟᱪᱪᱷᱟ ᱟᱪᱪᱷᱟ
ᱦᱮᱸ ᱚᱛᱮ ᱫᱚ ᱡᱟᱹᱲᱩᱲ ᱦᱚᱨ ᱠᱚᱫᱚ ᱦᱟᱸᱜ ᱰᱷᱟᱹᱞᱟᱹᱭ ᱵᱟᱹᱱᱩᱜᱼᱟ ᱡᱟᱦᱳᱠ ᱱᱚᱣᱟ ᱠᱩᱞᱦᱤ ᱠᱩᱞᱦᱤ ᱛᱮᱜᱮ ᱢᱟᱱᱮ ᱡᱟᱦᱟᱸ ᱯᱤᱰᱟᱹ ᱩᱰᱩᱠ ᱠᱟᱱᱟ ᱯᱤᱸᱰᱟᱹ ᱯᱚᱨᱮ ᱡᱟᱦᱟᱸ ᱠᱟᱡ ᱡᱟᱭᱹᱜᱟ ᱢᱮᱱᱟᱜᱼᱟ ᱚᱱᱟ ᱡᱟᱭᱹᱜᱟ ᱠᱚᱨᱮ ᱜᱮ ᱠᱷᱩᱱᱹᱛᱟᱶ ᱠᱚᱫᱚ ᱦᱩᱭᱩᱜ ᱜᱮᱭᱟ ᱟᱨᱠᱤ ᱠᱩᱞᱦᱤ ᱠᱩᱞᱦᱤ ᱛᱮᱜᱮ ᱦᱮᱸ ᱮᱱᱮᱡ ᱥᱮᱨᱮᱧ ᱦᱚᱸᱛᱚ ᱚᱱᱟ ᱠᱩᱞᱦᱤ ᱨᱮᱜᱮ ᱦᱟᱸᱜ ᱚᱱᱠᱟ ᱫᱚ ᱵᱟᱨ ᱡᱟᱭᱜᱟ ᱫᱚ ᱵᱟᱹᱱᱩᱜᱼᱟ ᱡᱮ ᱱᱚᱰᱮ ᱫᱚ ᱠᱷᱩᱱᱴᱟᱹᱣ ᱦᱩᱭᱩᱜᱼᱟ ᱱᱚᱰᱮ ᱫᱚ ᱮᱱᱮᱡ ᱥᱮᱨᱮᱧ ᱟᱠᱷᱲᱟ ᱦᱩᱭᱩᱜᱼᱟ ᱚᱱᱠᱟ ᱫᱚ ᱚᱠᱟ ᱡᱟᱭᱜᱟ ᱫᱚ ᱵᱟᱹᱱᱩᱜᱼᱟ ᱡᱟᱹᱦᱳᱠ ᱠᱩᱞᱦᱤ ᱨᱮᱜᱮ ᱮᱱᱮᱡ ᱥᱮᱨᱮᱧ ᱠᱷᱩᱱᱴᱟᱹᱣ ᱠᱚᱫᱚ ᱦᱮᱸ ᱠᱩᱞᱦᱤ ᱦᱚᱸ ᱟᱹᱰᱤᱜᱮ ᱞᱟᱹᱴᱷᱩ ᱩᱛᱟᱹᱨᱟ ᱛᱚ ᱚᱥᱟᱨᱟᱱᱤᱡᱼᱟ ᱚᱱᱟᱛᱮ ᱚᱱᱠᱟ ᱫᱚ ᱮᱴᱟᱜ ᱡᱟᱭᱜᱟ ᱠᱚᱨᱮ ᱫᱚ ᱵᱟᱝ ᱠᱷᱩᱱᱴᱟᱹᱣ ᱵᱟᱲᱟ ᱦᱩᱭᱩᱜ ᱜᱮᱭᱟ ᱦᱩ
ᱟᱞᱮ ᱫᱚ ᱚᱱᱟ ᱢᱟᱺᱡᱷᱤ ᱚᱲᱟᱜ ᱨᱮᱜᱮᱞᱮ ᱟᱠᱟ ᱜᱚᱰᱟ ᱨᱮᱜᱮᱞᱮ ᱠᱷᱩᱱᱴᱟᱹᱣ ᱠᱚᱣᱟ
ᱦᱩᱸ ᱢᱟᱱᱮ ᱱᱚᱣᱟ ᱵᱟᱦᱟ ᱥᱚᱦᱨᱟᱭ ᱢᱟᱜ ᱢᱚᱬᱮ ᱡᱷᱚᱛᱚ ᱜᱮ ᱢᱟᱱᱮ ᱢᱟᱺᱡᱷᱤ ᱚᱲᱟᱜ ᱨᱮᱜᱮ ᱟᱠᱷᱹᱲᱟᱭ ᱟᱠᱚ
ᱚᱱᱟ ᱵᱟᱦᱟ ᱥᱚᱢᱚᱭ ᱫᱚ ᱱᱟᱭᱠᱮ ᱚᱲᱟᱜ ᱨᱮᱜᱮ ᱱᱟᱜ ᱟᱠᱹᱷᱲᱟ ᱫᱚ ᱛᱚᱞᱚᱜᱼᱟ ᱵᱟᱦᱟ ᱠᱚᱨᱮ ᱫᱚ ᱟᱨᱠᱤ ᱟᱨ ᱚ ᱥᱚᱦᱹᱨᱟᱭ ᱨᱮᱫᱚ ᱱᱚᱰᱮ ᱢᱟᱹᱡᱷᱤ ᱚᱲᱟᱜ ᱨᱮᱜᱮ
ᱟᱪᱪᱷᱟ ᱟᱪᱪᱷᱟ ᱦᱩ ᱦᱩ ᱦᱩ ᱟᱞᱮ ᱱᱚᱛᱮ ᱢᱟ ᱡᱟᱹᱦᱳᱠ ᱟᱠᱹᱷᱲᱟ ᱫᱚ ᱟᱞᱮ ᱱᱚᱛᱮ ᱫᱚ ᱦᱟᱸᱜ ᱡᱟᱦᱳᱠ ᱵᱟᱦᱟ ᱢᱟᱜ ᱢᱚᱬᱮ ᱦᱳᱠ ᱥᱚᱦᱨᱟᱭ ᱦᱳᱠ ᱠᱩᱞᱹᱦᱤ ᱨᱮᱜᱮ ᱮᱱᱮᱡ ᱟᱠᱷᱲᱟ ᱫᱚ ᱟᱠᱷᱹᱲᱟ ᱫᱚ ᱢᱟᱱᱮ ᱱᱚᱣᱟ ᱠᱩᱞᱦᱤ ᱱᱚᱣᱟ ᱢᱩᱪᱟᱹᱫ ᱢᱩᱪᱟᱹᱫ ᱠᱷᱚᱱ ᱦᱟᱱᱟ ᱢᱩᱪᱟᱹᱫ ᱠᱚ ᱪᱟᱞᱟᱜ ᱟᱠᱚ ᱮᱱᱮᱡ ᱮᱱᱮᱡ ᱛᱮ ᱟᱨᱚ ᱦᱟᱱᱟ ᱢᱩᱪᱟᱹᱫ ᱠᱷᱚᱱ ᱱᱚᱣᱟ ᱢᱩᱪᱟᱹᱫ ᱠᱚ ᱦᱤᱡᱩᱜ ᱠᱚ ᱮᱱᱮᱡ ᱮᱱᱮᱡ ᱛᱮ ᱱᱚᱝᱠᱟ ᱜᱮ ᱡᱟᱦᱳᱠ ᱪᱟᱞᱟᱜ ᱛᱟᱞᱮᱭᱟ ᱥᱚᱦᱚᱨᱟᱭ ᱵᱟ ᱢᱟᱜ ᱢᱚᱬᱮ ᱡᱷᱚᱛᱚ ᱯᱚᱨᱚᱵᱽ ᱨᱮᱜᱮ
ᱚ
ᱠᱩᱞᱹᱦᱤ ᱨᱮ ᱮᱱᱮᱡ ᱡᱚ ᱟᱹᱰᱤ ᱢᱚᱡᱽ ᱟᱠᱷᱲᱟ ᱨᱮᱫᱚ ᱢᱤᱫ ᱡᱟᱭᱜᱟ ᱨᱮᱜᱮ ᱟᱹᱪᱩᱨᱚᱜ ᱵᱤᱱ
ᱦᱮᱸ ᱟᱪᱪᱷᱟ ᱟᱪᱪᱷᱟ
ᱟᱯᱮ ᱠᱚ ᱡᱚᱴᱟᱣ ᱠᱚᱲᱟ ᱚᱲᱟᱜ ᱠᱷᱚᱱ ᱯᱮ ᱪᱟᱞᱟᱣ ᱵᱟᱲᱟ ᱦᱩᱭ ᱟᱠᱟᱱᱟ ᱡᱚᱴᱟᱣ ᱵᱟᱲᱟ ᱚᱲᱟᱜ ᱠᱚᱨᱮ ᱫᱚ ᱚᱱᱠᱟ ᱠᱩᱞᱦᱤ ᱠᱚᱨᱮ ᱜᱮᱠᱚ ᱮᱱᱮᱡ ᱵᱟᱲᱟ ᱠᱚᱜ ᱜᱮᱭᱟ ᱮᱱᱮᱡ ᱟᱠᱚ ᱢᱤᱫ ᱧᱤᱫᱟᱹ ᱠᱩᱞᱦᱤ ᱨᱮᱜᱮ ᱠᱚ ᱮᱱᱮᱡ ᱟᱸᱜᱟᱭᱟ
ᱦᱮᱸ ᱦᱮᱸ
ᱦᱮᱸ ᱚᱱᱟᱜᱮ ᱱᱮᱛᱟᱨ ᱢᱟ ᱠᱚᱲᱟ ᱦᱚᱯᱚᱱ ᱠᱚᱦᱚᱸ ᱵᱟᱝᱠᱚ ᱩᱸᱰᱩᱠᱚᱜ ᱠᱟᱱᱟ ᱠᱚ ᱨᱩᱨᱩ ᱠᱷᱟᱹᱛᱤᱨ ᱦᱟᱲᱟᱢ ᱦᱚᱲ ᱛᱤᱱᱟᱹᱜ ᱠᱚ ᱨᱩᱭᱟᱠᱚ ᱤᱱᱟᱹᱛᱮ ᱱᱮᱛᱟᱨ ᱫᱚ ᱢᱟᱱᱮ ᱯᱨᱟᱭ ᱜᱮ ᱧᱮᱞᱚᱜ ᱠᱟᱱᱟ ᱢᱤᱫ ᱧᱤᱫᱷᱟᱹ ᱫᱚ ᱵᱟᱠᱚ ᱟᱸᱜᱟ ᱫᱟᱲᱮᱭᱟᱜ ᱠᱟᱱᱟ ᱠᱚ ᱟᱨᱠᱤ
ᱜᱤᱫᱟᱹᱨ ᱫᱚ ᱵᱟᱝ ᱠᱚ
ᱦᱮᱸ ᱡᱟᱦᱟᱸ ᱠᱚᱲᱟ ᱦᱚᱯᱚᱱ ᱟᱵᱚ ᱞᱟᱹᱠᱛᱤ ᱠᱟᱱ ᱛᱟᱵᱚᱱᱟ ᱢᱟᱱᱮ ᱛᱩᱢᱫᱟ ᱴᱟᱢᱟᱠ ᱨᱮᱜᱲᱟ ᱨᱩ ᱥᱮᱬᱟ ᱨᱮᱱᱟᱜ ᱚᱱᱟ ᱠᱚᱜᱮ ᱠᱤᱪᱷᱩ ᱡᱚᱱ ᱵᱟᱝ ᱠᱚ ᱥᱩᱨᱩᱜ ᱟᱠᱚ ᱛᱚ ᱟᱯᱱᱟᱨ ᱦᱚᱸ ᱛᱤᱱᱟᱹᱜ ᱮᱢ ᱜᱚᱜ-ᱟ ᱮᱠᱞᱟ ᱛᱮᱫᱚ ᱦᱟᱸᱜ
ᱚᱱᱠᱟ ᱫᱚ ᱛᱟᱦᱚᱞᱮ ᱨᱩ ᱫᱚᱵᱮᱱ ᱵᱟᱲᱟᱭ ᱜᱮ ᱵᱟᱝ
ᱦᱮᱸ ᱥᱮᱬᱟ ᱵᱟᱲᱟ ᱦᱩᱭ ᱠᱟᱱ ᱜᱮᱭᱟ ᱡᱟᱭᱦᱳᱠ ᱟᱫᱚ ᱢᱟᱱᱮ ᱪᱮᱫ ᱞᱮᱠᱟ ᱡᱟᱭᱦᱳᱠ ᱮᱠᱞᱟ ᱛᱮᱫᱚ ᱚᱱᱠᱟ ᱵᱟᱹᱞᱤᱧ ᱥᱟᱵ ᱨᱟᱠᱟᱵ ᱫᱟᱲᱮᱭᱟᱜ-ᱟ ᱟᱫᱚ ᱢᱤᱫ ᱦᱚᱲ ᱚᱱᱠᱟ ᱵᱟᱲᱟᱭ ᱛᱤᱱᱟᱹᱡ ᱜᱚᱲᱚ ᱦᱚᱲ ᱡᱩᱫᱤ ᱛᱟᱦᱮᱸ ᱠᱚᱜ-ᱟᱭ ᱛᱟᱦᱚᱞᱮ ᱟᱨᱟᱢ ᱥᱮ ᱚᱱᱟ ᱫᱚ ᱢᱟᱱᱮ ᱦᱚᱲ ᱯᱟᱸᱡᱟ ᱞᱮᱠᱟ ᱟᱨᱠᱤ ᱚᱱᱟ ᱫᱚ ᱥᱟᱵ ᱨᱟᱠᱟᱵ ᱜᱚᱫ ᱠᱟᱜ-ᱟ ᱞᱤᱧ ᱩᱱ ᱫᱚ ᱦᱮᱸ ᱜᱚᱲᱚ ᱞᱮᱠᱟ ᱫᱚᱞᱤᱧ ᱛᱟᱦᱮᱱ ᱜᱮᱭᱟ ᱦᱮᱸ ᱦᱮᱸ ᱦᱮᱸ ᱟᱢᱫᱚ ᱦᱮᱸ ᱪᱮᱫ ᱞᱮᱠᱟ ᱱᱚᱣᱟ ᱟᱵᱚᱣᱟᱜ ᱞᱟᱭ-ᱞᱟᱠᱪᱟᱨ ᱨᱮᱱᱟᱜ ᱥᱟᱯᱟᱵ ᱠᱚᱫᱚ ᱥᱮᱬᱟ ᱟᱠᱟᱜ ᱟᱢ ᱥᱮ ᱵᱟᱝ ᱨᱩ ᱠᱚᱫᱚ
ᱚᱱᱠᱟ ᱫᱚ ᱨᱩ ᱠᱚᱫᱚ ᱦᱟᱸᱜ ᱟᱹᱣᱨᱤ ᱥᱮᱬᱟᱭ ᱦᱩᱭᱩᱜ-ᱟ ᱥᱮᱬᱟ ᱨᱮᱱᱟᱜ ᱢᱟ ᱤᱪᱪᱷᱟᱹ ᱢᱮᱱᱟᱜ ᱦᱟᱯᱲᱟᱢ ᱠᱚᱦᱚᱸ ᱩᱱᱟᱹᱜ ᱴᱟ ᱵᱟᱹᱱᱩᱜ ᱠᱚᱣᱟ ᱡᱟᱜᱮ ᱢᱮᱱᱟᱜ ᱠᱚᱣᱟ ᱤᱥ ᱥᱮᱬᱟ ᱠᱚ ᱩᱱᱠᱩ ᱦᱚᱸ ᱩᱱᱟᱹᱜ ᱮᱠᱴᱟ ᱵᱟᱝᱠᱚ ᱵᱟᱲᱟᱭ ᱛᱮ ᱟᱫᱚ ᱚᱠᱚᱭ ᱮ ᱥᱮᱬᱟ ᱟᱵᱚᱣᱟ ᱯᱩᱨᱩᱫᱩᱞ ᱠᱚ ᱛᱮᱱᱟᱜ ᱠᱚ ᱛᱟᱦᱮᱸ ᱞᱮᱱᱠᱷᱟᱱ ᱩᱱᱠᱩ ᱫᱚᱠᱚ ᱥᱮᱬᱟ ᱵᱟᱲᱟ ᱟᱠᱟᱣᱱᱟ ᱩᱱᱠᱩ ᱦᱚᱸ ᱵᱟᱹᱱᱩᱜ ᱟᱠᱟᱫ ᱠᱚᱣᱟ ᱛᱚ
ᱦᱮᱸ ᱡᱚᱠᱷᱚᱱ ᱠᱚ ᱛᱟᱦᱮᱸ ᱠᱟᱱᱟ ᱩᱱᱫᱚ ᱵᱟᱝ ᱥᱮᱬᱟ ᱵᱟᱲᱟ ᱦᱩᱭ ᱞᱮᱱᱟ ᱥᱮ ᱱᱤᱛᱚᱜ ᱵᱟᱹᱱᱩᱜ ᱠᱚᱢᱟ ᱱᱤᱛᱚᱜ ᱩ ᱦᱚᱲᱩ ᱵᱟᱢ ᱤᱭᱟᱹ
ᱚᱠᱚᱭ ᱴᱷᱮᱱ ᱮᱢ ᱥᱮᱬᱟᱭᱟ
ᱦᱩᱸ ᱦᱮᱸ ᱨᱩ ᱥᱮᱬᱟ ᱫᱚ ᱞᱟᱹᱠᱛᱤ ᱫᱚ ᱞᱟᱹᱠᱛᱤ ᱠᱟᱱ ᱜᱮᱭᱟ ᱚᱵᱚ ᱞᱮᱠᱟᱛᱮᱫ ᱜᱮ ᱦᱟᱸᱜ
ᱟᱫᱚ ᱟᱹᱞᱤᱧ ᱢᱟ ᱡᱚᱠᱷᱚᱱ ᱚᱱ ᱯᱩᱨᱩᱫᱩᱞ ᱠᱚ ᱛᱟᱦᱮᱸ ᱠᱟᱱ ᱩᱱᱢᱟ ᱦᱳᱥᱴᱮᱞ ᱵᱳᱰᱤᱝ ᱨᱮᱜ ᱟᱹᱛᱩ ᱫᱤᱥᱚᱢ ᱨᱮᱦᱚᱸ ᱩᱱᱟᱹᱜ ᱵᱟᱝᱞᱤᱧ ᱪᱟᱞᱟᱣ ᱦᱮᱡ ᱠᱟᱱᱟ ᱩᱱ ᱫᱚ ᱥᱮᱬᱟ ᱦᱚᱸ ᱵᱟᱝ ᱦᱩᱭᱱᱟ
ᱦᱮᱸ ᱟᱪᱪᱷᱟ ᱦᱩᱸ ᱚᱱᱠᱟᱜ ᱜᱮ ᱦᱟᱸᱜ ᱮᱦᱚᱵ ᱥᱮᱬᱟᱛᱮᱱ ᱦᱚᱲ ᱠᱚ ᱛᱟᱦᱮᱸ ᱞᱮᱱᱠᱷᱟᱱ ᱜᱮ ᱥᱮᱬᱟ ᱫᱚ ᱟᱹᱰᱤ ᱞᱚᱜᱚᱱ ᱜᱮ ᱥᱮᱬᱟ ᱟᱨᱠᱤ ᱨᱩᱢ ᱠᱚᱫᱚ ᱦᱮᱸ ᱥᱚᱞᱮ
ᱦᱩᱸ
ᱚᱻ
ᱦᱻ
ᱟᱪᱪᱷᱟ ᱵᱷᱚᱭᱭᱟ ᱴᱷᱤᱠ ᱜᱮᱭᱟ ᱛᱟᱦᱞᱮ ᱚᱠᱛᱚ ᱠᱚ ᱦᱩᱭ ᱦᱩᱭ ᱮᱱᱟ ᱠᱤ ᱡᱟᱹᱥᱛᱤ ᱫᱚ ᱵᱟᱝᱞᱟᱝ ᱠᱟᱛᱷᱟᱜ ᱟ
ᱚ ᱦᱚ ᱴᱷᱤᱠ
ᱦᱮᱸ ᱴᱤᱠᱟᱱ ᱜᱮ
ᱚᱻ
ᱻ